ᱳ ᱟᱸᱡᱚᱢᱚᱜ ᱦᱮᱸ ᱜᱚᱢᱠᱮ ᱵᱮᱥ ᱴᱷᱤᱠ ᱜᱮ ᱟᱸᱡᱚᱢᱚᱜ ᱠᱟᱱ ᱛᱟᱵᱤᱱᱟ ᱡᱚᱦᱟᱨ ᱜᱮ ᱜᱚᱢᱠᱮ,
ᱦᱚᱸ ᱡᱚᱦᱟᱨ ᱜᱮ
ᱦᱮᱸ ᱜᱚᱢᱠᱮ ᱥᱟᱹᱜᱩᱱ ᱥᱤᱸᱜᱟᱹᱲ
ᱦᱚᱸ ᱥᱟᱹᱜᱩᱱ ᱥᱟᱸᱜᱟᱹᱲ ᱱᱟᱯᱟᱭ ᱜᱮ ᱢᱮᱱᱟᱜ ᱵᱤᱱᱟ ᱾
ᱦᱮᱸ ᱜᱚᱢᱠᱮ ᱱᱟᱯᱟᱭ ᱜᱮ ᱢᱮᱱᱟᱜ ᱞᱤᱧᱟᱹ ᱦᱟᱸᱜ ᱾ ᱥᱟᱶᱛᱮ ᱜᱷᱟᱨᱚᱸᱡᱽ ᱨᱮᱱ ᱡᱟᱱᱟᱢ ᱦᱚᱲ ᱜᱮ ᱦᱟᱸᱜ ᱱᱤᱛ ᱫᱷᱟᱹᱵᱤᱡ ᱛᱮ, ᱪᱟᱸᱫᱳ ᱵᱚᱸᱜᱟᱣᱟᱜ ᱫᱟᱭᱟ ᱫᱩᱞᱟᱹᱲ ᱛᱮ ᱦᱟᱸᱜ ᱱᱟᱯᱟᱭ ᱜᱮ ᱢᱮᱱᱟᱜ ᱞᱮᱭᱟ ᱾ ᱛᱚ ᱜᱚᱝᱠᱮ ᱟᱯᱮ ᱥᱮᱱᱟᱜ ᱦᱚᱭ ᱦᱤᱸᱥᱤᱫ ᱫᱚ ᱚᱠᱟ ᱞᱮᱠᱟ ᱾
ᱛᱚ
ᱟᱹᱰᱤ ᱱᱟᱯᱟᱭ ᱠᱟᱛᱷᱟ ᱵᱤᱱ ᱞᱟᱹᱭ ᱠᱮᱫᱟ ᱟᱹᱞᱤᱧ ᱥᱮᱱᱟᱜ ᱦᱚᱭ ᱦᱤᱸᱥᱤᱫ ᱨᱮᱭᱟᱜ ᱵᱟᱨᱮᱛᱮ ᱱᱚᱣᱟ ᱟᱸᱡᱚᱢ ᱠᱟᱛᱮ, ᱟᱹᱰᱤ ᱢᱚᱡᱽᱞᱤᱧ ᱟᱹᱭᱠᱟᱹᱜ ᱠᱮᱫᱟ ᱾ ᱦᱚ ᱜᱚᱝᱠᱮ ᱟᱹᱞᱤᱧ ᱥᱮᱱᱟᱜ ᱦᱚᱭ ᱦᱤᱸᱥᱤᱫ ᱫᱚ ᱟᱹᱰᱤ ᱱᱟᱯᱟᱭ ᱜᱮ, ᱡᱟᱦᱟ ᱞᱮᱠᱟ ᱾ ᱟᱥᱟᱲ ᱥᱟᱱ ᱵᱚᱸᱜᱟ ᱾ ᱦᱩᱰᱩᱨ-ᱵᱤᱡᱽᱞᱤ ᱨᱮ ᱫᱟᱜ ᱮ ᱚᱱᱠᱟ ᱜᱮ ᱫᱟᱜ ᱮ ᱫᱟᱜ ᱮᱫᱟᱭ ᱱᱚᱱᱛᱮ ᱦᱚᱸ ᱥᱮᱨᱢᱟ ᱡᱟᱹᱲᱤ ᱠᱚ ᱦᱩᱭᱩᱜ ᱠᱟᱱ ᱜᱮᱭᱟ ᱾ ᱚᱱᱟ ᱥᱮᱨᱢᱟᱹ ᱡᱟᱹᱲᱤ ᱠᱷᱟᱹᱛᱤᱨ ᱟᱞᱮ ᱦᱚᱸ ᱪᱟᱥ ᱠᱚᱞᱮ ᱜᱟᱱ ᱮᱫᱟ ᱾ ᱪᱟᱥ ᱠᱚ ᱟᱹᱰᱤ ᱱᱟᱯᱟᱭ ᱛᱮᱜᱮ ᱦᱩᱭᱩᱜ ᱠᱟᱱ ᱛᱟᱞᱮᱭᱟ ᱟᱹᱵᱤᱱ ᱥᱮᱫ ᱜᱮ ᱪᱮᱫ ᱞᱮᱠᱟ ᱾
ᱟᱫᱚ ᱜᱚᱢᱠᱮ ᱟᱹᱰᱤ ᱱᱟᱯᱟᱭ ᱠᱟᱛᱷᱟ ᱵᱤᱱ ᱞᱟᱹᱭ ᱠᱟᱜ ᱡᱮ ᱟᱯᱮ ᱥᱮᱫ ᱫᱚ, ᱟᱹᱰᱤ ᱢᱚᱡᱽ ᱪᱟᱥ-ᱟᱵᱟᱫ ᱛᱟᱯᱮ ᱜᱚᱝᱠᱮ, ᱟᱞᱮ ᱥᱮᱫ ᱫᱚ ᱦᱟᱸᱜ ᱜᱚᱢᱠᱮ ᱦᱚᱭ ᱦᱤᱸᱥᱤᱫ ᱫᱚ ᱩᱱᱟᱹᱜ ᱫᱚ ᱵᱟᱝ ᱵᱷᱟᱞᱮᱭᱟ ᱪᱮᱫᱟᱜ ᱮᱱᱛᱮ, ᱞᱟᱹᱭ ᱟᱠᱚ ᱟᱥᱟᱲ ᱥᱟᱱ ᱡᱟᱹᱯᱩᱫ ᱫᱤᱱ ᱡᱷᱟᱨ ᱡᱷᱟᱨᱮ ᱫᱟᱜ ᱟᱨ ᱩᱫ ᱢᱟᱴ ᱩᱫ ᱨᱚᱴᱮ ᱠᱚ ᱠᱚ ᱨᱟᱜ, ᱪᱮᱫ ᱞᱮᱠᱟ ᱦᱟᱸᱜ ᱱᱚᱝᱠᱟ ᱠᱟᱛᱷᱟ ᱠᱚ ᱞᱟᱹᱭᱟ ᱛᱚ ᱜᱚᱝᱠᱮ,
ᱦᱳᱭ ᱦᱚᱭ ᱺ
ᱡᱟᱦᱟᱸ ᱱᱚᱣᱟ ᱪᱟᱸᱫᱳ ᱟᱨᱠᱤ ᱚᱱᱠᱟ ᱦᱩᱭᱩᱜ ᱠᱟᱛᱷᱟ ᱛᱚ ᱚᱝ ᱚᱱᱠᱟᱱ ᱪᱤᱛᱟᱹᱨ ᱫᱚ ᱦᱟᱸᱜ ᱵᱟᱝ ᱧᱮᱞ ᱛᱤᱭᱳᱜᱚᱜ ᱠᱟᱱᱟ ᱜᱚᱢᱠᱮ ᱟᱞᱮ ᱥᱮᱫ ᱫᱚ ᱜᱚᱝᱠᱮ ᱵᱟᱭ ᱫᱟᱜ ᱟᱞᱮ ᱠᱟᱱᱟ ᱫᱚᱢᱮᱭ ᱥᱤᱛᱩᱝ ᱫᱟᱭ ᱪᱟᱥ ᱟᱵᱟᱫ ᱠᱚᱦᱚᱸ ᱵᱟᱝᱞᱮ ᱠᱚᱨᱟᱣ ᱫᱟᱲᱮᱭᱟᱜ ᱠᱟᱱᱟ ᱛᱚ ᱡᱟᱦᱟᱸᱭ ᱪᱟᱹᱥᱤ ᱵᱚᱭᱦᱟ ᱠᱚ ᱢᱮᱱᱟᱜ ᱠᱚᱣᱟ ᱛᱚ ᱩᱱᱠᱩ ᱟᱹᱰᱤ ᱪᱤᱱᱛᱟᱹ ᱨᱮᱠᱚ ᱯᱟᱲᱟᱣ ᱠᱟᱱᱟ ᱜᱚᱝᱠᱮ ᱠᱮᱫ
ᱦᱚᱸ
ᱛᱚ ᱜᱚᱝᱠᱮ ᱟᱯᱮ ᱥᱮᱫ ᱫᱚ ᱱᱚᱣᱟ ᱵᱤᱨ ᱵᱩᱨᱩ ᱱᱟᱹᱭ ᱜᱟᱰᱟ ᱠᱚᱫᱚ ᱢᱮᱱᱟᱜ ᱟᱠᱟᱫᱟ ᱥᱮ ᱵᱟᱝ
ᱟᱹᱰᱤ ᱱᱟᱯᱟᱭ ᱠᱟᱛᱷᱟ ᱵᱤᱱ ᱞᱟᱹᱭ ᱠᱮ ᱵᱤᱨ ᱵᱩᱨᱩ ᱱᱟᱹᱭ ᱜᱟᱰᱟ ᱠᱚ ᱦᱚᱸ ᱠᱟᱛᱷᱟ ᱵᱤᱱ ᱞᱟᱹᱭ ᱥᱚᱫᱚᱨᱟᱜ ᱞᱤᱧᱟᱹ ᱚ ᱛᱚᱵᱮ ᱟᱹᱞᱤᱧ ᱥᱮᱫ ᱫᱚ ᱵᱤᱨ ᱵᱩᱨᱩ ᱫᱚ ᱵᱟᱹᱱᱩᱜ ᱨᱮᱦᱚᱸ ᱛᱚ ᱱᱟᱹᱭ ᱜᱟᱰᱟ ᱫᱚ ᱢᱮᱱᱟᱜᱼᱟ ᱡᱟᱦᱟᱸ ᱫᱟᱨᱟᱭ ᱛᱮ ᱟᱹᱞᱤᱧᱟᱜ ᱟᱨᱚ ᱪᱟᱥ ᱴᱟᱜ ᱥᱩᱵᱤᱫᱷᱟᱜ ᱠᱟᱱ ᱛᱟᱞᱤᱧᱟ ᱥᱮ ᱟᱞᱮ ᱨᱮᱱ ᱡᱟᱦᱟᱸᱭ ᱟᱞᱮ ᱥᱮᱱ ᱡᱟᱦᱟᱸᱭ ᱦᱚᱲ ᱠᱚ ᱢᱮᱱᱟᱜ ᱠᱚᱣᱟ ᱪᱟᱥ ᱪᱟᱹᱥᱤ ᱠᱚ ᱢᱮᱱᱟᱜ ᱠᱚᱣᱟ ᱚᱱᱟ ᱱᱟᱹᱭ ᱟᱨ ᱜᱟᱰᱟ ᱨᱮᱭᱟᱜ ᱫᱟᱜ ᱛᱮ ᱥᱮ ᱰᱚᱵᱷᱟᱜ ᱨᱮᱭᱟᱜ ᱫᱟᱜ ᱛᱮᱜᱮ ᱪᱟᱥ ᱠᱚᱠᱚ ᱠᱚᱨᱟᱣ ᱮᱫᱟ ᱟᱵᱤᱱ ᱥᱮᱫ ᱜᱮ ᱪᱮᱫ ᱞᱮᱠᱟ ᱵᱩᱨᱩ ᱠᱚ ᱢᱮᱱᱟᱜᱼᱟ ᱥᱮ ᱪᱮᱫ ᱞᱟᱹᱭ
ᱦᱚᱸ ᱜᱚᱢᱠᱮ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱜᱼᱟ ᱟᱞᱮᱥᱮᱫ ᱦᱚᱸ ᱚᱱᱠᱟ ᱵᱩᱨᱩ ᱠᱚᱫᱚ ᱦᱟᱸᱜ ᱜᱚᱝᱠᱮ ᱵᱟᱹᱱᱩᱜ ᱠᱟᱫᱟ ᱛᱚ ᱰᱩᱝᱨᱤ ᱢᱮᱱᱟᱜᱼᱟ ᱟᱨ ᱜᱟᱰᱟ ᱟᱨ ᱵᱤᱨ ᱫᱚ ᱢᱮᱱᱟᱜ ᱜᱮᱭᱟ ᱜᱚᱝᱠᱮ ᱡᱟᱦᱟᱸ ᱫᱚ ᱞᱟᱦᱟᱛᱮ ᱥᱮ ᱥᱮᱫᱟᱭ ᱟᱨ ᱠᱤ ᱡᱟᱦᱟᱸ ᱢᱟᱨᱟᱝ ᱢᱟᱨᱟᱝ ᱵᱤᱨ ᱠᱚ ᱛᱟᱦᱮᱸ ᱠᱟᱱᱟ ᱛᱚ ᱦᱟᱸᱜ ᱱᱮᱛᱟᱨ ᱫᱚ ᱜᱚᱝᱠᱮ ᱩᱱᱟᱹᱜ ᱢᱟᱨᱟᱝ ᱵᱤᱨ ᱫᱚ ᱵᱟᱹᱱᱩᱜᱼᱟ ᱛᱚ ᱜᱚᱝᱠᱮ ᱟᱞᱮ ᱥᱮᱱᱟᱜ ᱵᱤᱨ ᱫᱚ ᱦᱟᱸᱜ ᱦᱩᱰᱤᱧ ᱜᱮᱭᱟ ᱪᱮᱫᱟᱜ ᱮᱱᱛᱮ ᱱᱤᱛᱚᱜ ᱫᱚ ᱢᱟᱹᱱᱢᱤ ᱠᱚᱦᱚᱸ ᱵᱚᱱ ᱡᱟᱹᱥᱛᱤ ᱤᱫᱤᱜ ᱠᱟᱱᱟ ᱚᱱᱟ ᱠᱷᱟᱹᱛᱤᱨ ᱛᱮ ᱛᱟᱦᱮᱱ ᱰᱮᱨᱟ ᱦᱚᱸ ᱟᱨᱠᱤ ᱠᱚᱢᱚᱜ ᱠᱟᱱ ᱛᱟᱵᱚ ᱠᱷᱟᱹᱛᱤᱨ ᱵᱤᱨ ᱠᱚᱠᱚ ᱢᱟᱜ ᱮᱼᱟᱜ ᱵᱟᱥᱟ ᱵᱮᱱᱟᱣ ᱞᱟᱹᱜᱤᱫ ᱥᱮ ᱚᱲᱟᱜ ᱫᱩᱣᱟᱹᱨ ᱵᱮᱱᱟᱣ ᱞᱟᱹᱜᱤᱫ ᱟᱨ ᱜᱚᱝ ᱠᱮ ᱢᱟᱹᱱᱢᱤ ᱵᱚᱱ ᱰᱷᱮᱨ ᱞᱮᱱᱠᱷᱟᱱ ᱡᱚᱢᱟᱜ ᱨᱮᱱᱟᱜ ᱦᱚᱸ ᱪᱟᱹᱦᱤᱫᱟ ᱵᱟᱹᱲᱛᱤᱜᱼᱟ ᱚᱱᱟ ᱠᱷᱟᱹᱛᱤᱨ ᱛᱮ ᱜᱚᱢᱠᱮ ᱪᱟᱥ ᱟᱵᱟᱫᱽ ᱞᱟᱹᱜᱤᱫ ᱚᱱᱠᱟ ᱠᱷᱮᱛ ᱥᱮ ᱵᱟᱲᱜᱮ ᱠᱚ ᱵᱮᱱᱟᱣᱮᱜᱼᱟ ᱚᱱᱟ ᱛᱮᱦᱟᱸᱜ ᱩᱱᱟᱹᱜ ᱥᱮᱬᱟ ᱵᱤᱨ ᱫᱚ ᱵᱟᱹᱱᱩᱜ ᱟᱠᱟᱜᱼᱟ ᱜᱚᱝᱠᱮ
ᱦᱮᱸ
ᱛᱚ ᱜᱚᱝᱠᱮ ᱱᱚᱜᱼᱚᱭ ᱟᱵᱤᱱ ᱵᱤᱱ ᱞᱟᱹᱭ ᱠᱮᱫᱟ ᱱᱟᱹᱭ ᱠᱚ ᱢᱮᱱᱟᱜᱼᱟ ᱟᱯᱮ ᱥᱮᱫ ᱛᱚ ᱱᱚᱣᱟ ᱱᱟᱹᱭ ᱠᱷᱚᱱᱟᱜ ᱪᱮᱫ ᱠᱚ ᱟᱯᱮ ᱜᱚᱲᱚᱯᱮ ᱧᱟᱢᱟ
ᱱᱟᱹᱭ ᱠᱷᱱᱟᱜ ᱟᱹᱰᱤ ᱱᱟᱯᱟᱭ ᱠᱩᱠᱞᱤ ᱵᱤᱱ ᱫᱚᱦᱚ ᱠᱮᱫᱼᱟ ᱱᱟᱹᱭ ᱠᱷᱱᱟᱜ ᱟᱭᱢᱟ ᱞᱮᱠᱟᱱ ᱜᱚᱞᱮ ᱧᱟᱢ ᱮᱫᱟ ᱵᱟᱝ ᱫᱚ ᱵᱟᱝ ᱱᱚᱜᱼᱚᱭ ᱡᱮᱢᱚᱱ ᱱᱟᱹᱭ ᱥᱮᱨ ᱨᱮ ᱡᱟᱦᱟᱸᱭ ᱠᱚ ᱢᱮᱱᱟᱜ ᱠᱚᱣᱟ ᱥᱮ ᱡᱟᱦᱟᱸᱭ ᱫᱚ ᱡᱟᱦᱟᱸᱭ ᱪᱟᱹᱥᱤ ᱠᱚ ᱚᱱᱟ ᱱᱟᱹᱭ ᱥᱮᱫ ᱨᱮ ᱠᱷᱮᱛ ᱠᱚ ᱢᱮᱱᱟᱜ ᱛᱟᱠᱚᱣᱟ ᱵᱟᱹᱫᱽ ᱠᱚ ᱢᱮᱱᱟᱜ ᱛᱟᱠᱚᱣᱟ ᱩᱱᱠᱩ ᱠᱚᱫᱚ ᱱᱟᱹᱭ ᱥᱮᱫᱨᱮᱜᱮ ᱠᱚᱫᱚ ᱥᱩᱫᱷᱩ ᱢᱟᱛᱨᱚ ᱵᱟᱦᱟ ᱠᱚ ᱪᱟᱥ ᱜᱮᱭᱟ ᱵᱮᱥᱤᱨ ᱵᱷᱟᱜᱽ ᱴᱟᱝ ᱜᱮ ᱵᱟᱦᱟ ᱪᱟᱥᱚᱜ ᱜᱮᱭᱟ ᱟᱨ ᱠᱟᱹᱴᱤᱡ ᱱᱩᱹᱭ ᱵᱟᱫᱽ ᱱᱟᱹᱭ ᱵᱷᱤᱛᱤᱨ ᱨᱮ ᱚᱱᱟ ᱫᱚ ᱪᱟᱥᱚᱜ ᱜᱮᱭᱟ ᱱᱟᱹᱭᱴᱟᱜ ᱞᱟᱹᱴᱩ ᱜᱮᱭᱟ ᱛᱚ ᱟᱫᱚ ᱚᱱᱟ ᱱᱟᱹᱭ ᱵᱷᱤᱛᱤᱨ ᱨᱮᱠᱚ ᱪᱟᱥ ᱵᱟᱲᱟᱭ ᱪᱟᱥ ᱵᱟᱲᱟᱭ ᱫᱟᱠᱚ ᱱᱮᱛᱟᱨ ᱫᱚ
ᱟᱨ ᱱᱟᱹᱭ ᱵᱟᱦᱮᱨᱮ ᱨᱮ ᱡᱟᱦᱟᱸ ᱠᱷᱮᱛ ᱠᱚ ᱢᱮᱱᱟᱜ ᱫᱚ ᱵᱟᱹᱭᱦᱟᱹᱲ ᱠᱚ ᱢᱮᱱᱟᱜᱼᱟ ᱚᱱᱟ ᱠᱚᱨᱮ ᱫᱚ ᱱᱟᱹᱭ ᱨᱮᱭᱟᱜ ᱫᱟᱜ ᱛᱮᱜᱮ ᱦᱩᱲᱩ ᱠᱚᱠᱚ ᱪᱟᱥ ᱮᱫᱟ ᱟᱨᱚ ᱟᱭᱢᱟ ᱞᱮᱠᱟᱱᱟᱜ ᱥᱚᱵᱡᱤ ᱠᱚᱠᱚ ᱪᱟᱥ ᱮᱫᱟ ᱛᱟᱨᱯᱚᱨᱮ ᱱᱮᱛᱟᱨ ᱱᱟᱹᱭ ᱠᱷᱚᱱᱟᱜ ᱵᱟᱹᱞᱤ ᱨᱟᱠᱟᱵ ᱠᱟᱛᱮᱫ ᱚᱲᱟᱜ ᱞᱟᱹᱜᱤᱜ ᱱᱮᱛᱟᱨᱟᱜ ᱟᱫᱷᱩᱱᱤᱠ ᱡᱩᱜᱽ ᱨᱮᱜᱮ ᱥᱟᱱᱟᱢ ᱦᱚᱲ ᱠᱚ ᱠᱩᱥᱤᱭᱟᱜ ᱠᱟᱱᱟ ᱡᱮ ᱯᱟᱠᱟ ᱚᱲᱟᱜ ᱦᱟᱥᱟ ᱨᱮᱱᱟᱜ ᱚᱲᱟᱜ ᱫᱚ ᱡᱚᱛ ᱥᱟᱱᱟᱢ ᱦᱚᱲ ᱜᱮᱠᱚ ᱨᱟᱹᱯᱩᱫ ᱜᱤᱰᱤᱭᱮᱫᱟ᱾ ᱛᱚ ᱮᱸᱰᱮ ᱠᱷᱟᱱ ᱯᱟᱠᱟ ᱚᱲᱟᱜ ᱠᱚ ᱵᱮᱱᱟᱣ ᱮᱫᱟ
ᱛᱚ ᱯᱟᱠᱟ ᱚᱲᱟᱜ ᱵᱮᱱᱟᱣ ᱞᱟᱹᱜᱤᱫ ᱛᱮ ᱡᱟᱦᱟᱸ ᱵᱮᱥᱤ ᱞᱟᱹᱠᱛᱤᱜᱼᱟ ᱚᱱᱟ ᱫᱚ ᱦᱩᱭᱩᱜ ᱠᱟᱱ ᱛᱟᱵᱚᱱᱟ ᱟᱵᱚᱱᱟᱜ ᱵᱟᱞᱤ ᱞᱟᱹᱠ ᱵᱮᱥᱤ ᱞᱟᱹᱠᱛᱤᱜ ᱠᱟᱱ ᱛᱟᱵᱚᱱᱟ ᱛᱚ ᱵᱟᱞᱤᱢᱟ ᱧᱟᱢᱚᱜ ᱠᱟᱱ ᱜᱮᱭᱟ ᱱᱟᱹᱭ ᱥᱟᱹᱨ ᱨᱮ ᱢᱮᱱᱟᱜ ᱛᱮ ᱦᱚᱸ ᱯᱟᱠᱟ ᱚᱲᱟᱜ ᱟᱹᱰᱤ ᱩᱥᱟᱹᱨᱟ ᱛᱮ ᱜᱮ ᱵᱱᱟᱜ ᱠᱟᱱ ᱛᱟᱞᱮᱭᱟ ᱟᱞᱮ ᱥᱮᱫ ᱫᱚ ᱛᱚ ᱛᱟᱨᱯᱚᱨᱮ ᱦᱚᱸᱜᱼᱚᱭ ᱱᱚᱝᱠᱟ ᱱᱚᱜᱼᱚᱭ ᱵᱚᱨᱥᱟᱭᱮᱫᱟᱭ ᱵᱚᱨᱥᱟ ᱨᱮ ᱫᱟᱵ ᱡᱟᱹᱥᱛᱤᱭ ᱠᱟᱱᱟ ᱱᱤᱛ ᱫᱚ ᱛᱚ ᱯᱟᱴᱟ ᱠᱚ ᱡᱟᱦᱟᱸ ᱠᱚᱨᱮ ᱠᱚ ᱵᱮᱱᱟᱣ ᱞᱮᱭᱟ ᱚᱱᱟ ᱯᱟᱴᱟ ᱠᱚᱫᱚ ᱠᱚ ᱨᱟᱹᱯᱩᱫ ᱠᱮᱫ ᱛᱮ ᱦᱮᱸ ᱚᱱᱟ ᱞᱟᱹᱣᱠᱟᱹ ᱠᱚ ᱪᱟᱹᱞᱩᱭ ᱫᱟᱠᱚ ᱞᱟᱹᱣᱠᱟᱹ ᱛᱮ ᱦᱚᱲ ᱠᱚ ᱥᱮᱱᱚᱜ ᱠᱟᱱᱟ ᱠᱚ ᱦᱤᱡᱩᱜ ᱠᱟᱱᱟ ᱠᱚ ᱢᱟᱱᱮ ᱟᱹᱰᱤ ᱢᱚᱡᱽ ᱜᱮ ᱧᱮᱞᱚᱜ ᱟᱨᱠᱤ ᱟᱹᱵᱤᱱ ᱥᱮᱜ ᱜᱮ ᱪᱮᱫ ᱞᱮᱠᱟ ᱦᱩᱭᱩᱜ ᱠᱟᱱᱟ ᱚᱱᱟ ᱵᱩᱨᱩ ᱥᱮᱫ ᱟᱹᱵᱤᱱᱟᱜ ᱵᱤᱨ ᱠᱚ ᱪᱮᱫ ᱞᱮᱠᱟ ᱥᱟᱦᱟᱡᱽᱵᱤᱱ ᱧᱟᱢ ᱠᱮᱜᱼᱟ ᱛᱟᱦᱚᱞᱮ᱾
ᱟᱹᱰᱤ ᱱᱟᱯᱟᱭ ᱠᱟᱛᱷᱟ ᱵᱮᱱ ᱞᱟᱹᱭ ᱠᱮᱜᱼᱟ ᱜᱚᱝᱠᱮ ᱟᱞᱮ ᱥᱮᱫ ᱫᱚ ᱱᱚᱣᱟ ᱦᱩᱰᱤᱧ ᱵᱤᱨ ᱜᱮ ᱢᱮᱱᱟᱜᱼᱟ ᱛᱚ ᱱᱚᱣᱟ ᱵᱤᱨ ᱨᱮ ᱱᱟᱱᱟ ᱦᱩᱱᱟᱹᱨ ᱡᱤᱭᱟᱹᱞᱤ ᱠᱚ ᱧᱮᱞ ᱧᱟᱢᱚᱜᱼᱟ ᱡᱮᱢᱚᱱ ᱨᱩᱸᱰᱟᱹ ᱛᱩᱭᱩ ᱠᱩᱞᱟᱹᱭ ᱟᱵᱟᱨ ᱱᱟᱱᱟ ᱦᱩᱱᱟᱹᱨ ᱪᱮᱸᱬᱮ ᱪᱤᱯᱨᱩᱫ ᱱᱩᱠᱩ ᱠᱚ ᱟᱵᱚᱣᱟᱜ ᱥᱮᱨᱣᱟ ᱨᱮ ᱡᱟᱦᱟᱸ ᱢᱮᱱᱟᱜᱼᱟ ᱥᱮᱸᱱᱫᱽᱨᱟ ᱥᱮᱸᱱᱫᱽᱨᱟ ᱟᱹᱜᱩ ᱠᱚᱣᱟ ᱠᱚ ᱟᱨ ᱱᱩᱠᱩ ᱠᱚ ᱡᱚᱢ ᱠᱚᱣᱟ ᱟᱨᱠᱤ ᱟᱨ ᱜᱚᱝᱠᱮ ᱟᱭᱢᱟ ᱞᱮᱠᱟᱱ ᱨᱟᱱ ᱢᱩᱨᱜᱟᱹᱱ ᱦᱚᱸ ᱱᱚᱣᱟ ᱵᱤᱨ ᱠᱷᱚᱱᱟᱜ ᱞᱮ ᱧᱟᱢᱟ ᱥᱟᱶᱛᱮ ᱱᱚᱣᱟ ᱥᱟᱦᱟᱱ ᱥᱟᱠᱟᱢ ᱥᱮ ᱫᱟᱹᱛᱟᱹᱱᱤ ᱠᱚ ᱚᱲᱟᱜ ᱛᱮ ᱟᱹᱜᱩ ᱠᱟᱛᱮᱫ ᱛᱤᱱᱟᱹᱜ ᱠᱚ ᱵᱮᱵᱚᱦᱟᱨᱟ ᱤᱱᱟᱹᱜ ᱠᱚ ᱵᱮᱵᱚᱦᱟᱨᱟ ᱫᱟ ᱵᱮᱵᱚᱦᱟᱨᱟ ᱚᱲᱟᱜ ᱞᱟᱹᱜᱤᱫ ᱟᱨ ᱛᱤᱱᱟᱹᱜ ᱵᱟᱝᱠᱚ ᱵᱮᱵᱚᱦᱟᱨ ᱫᱟᱲᱮᱭᱟᱜᱼᱟ ᱛᱚ ᱚᱱᱟ ᱫᱚ ᱴᱟᱠᱟ ᱠᱟᱹᱣᱰᱤ ᱠᱚ ᱟᱨᱡᱟᱣ ᱞᱟᱹᱜᱤᱫ ᱛᱮ ᱵᱟᱡᱟᱨ ᱛᱮᱠᱚ ᱤᱫᱤᱭᱟ ᱟᱨ ᱚᱱᱟ ᱟᱹᱠᱷᱨᱤᱧ ᱠᱟᱛᱮᱫ ᱚᱲᱟᱜ ᱨᱮ ᱪᱮᱫ ᱠᱚ ᱫᱚᱨᱠᱟᱨᱚᱜᱼᱟ ᱥᱮ ᱜᱷᱟᱨᱚᱸᱡᱽ ᱨᱮ ᱪᱮᱫ ᱠᱚ ᱫᱚᱨᱠᱟᱨᱚᱜᱼᱟ ᱱᱚᱜᱼᱚᱸ ᱱᱤᱭᱟᱹ ᱠᱚ ᱠᱤᱨᱤᱧ ᱟᱹᱜᱩᱭᱟ ᱜᱚᱝᱠᱮ ᱟᱨ ᱜᱚᱝᱠᱮ ᱵᱤᱨ ᱠᱷᱚᱱᱟᱜ ᱫᱚ ᱟᱵᱚ ᱡᱚᱛᱚ ᱠᱷᱚᱱ ᱢᱟᱨᱟᱝ-ᱟᱜ ᱫᱚᱵᱚᱱ ᱧᱟᱢᱟ ᱱᱚᱣᱟ ᱥᱟᱸᱦᱮᱫᱽ ᱟᱨᱠᱤ ᱥᱮ ᱚᱠᱥᱤᱡᱮᱱ ᱡᱩᱫᱤ ᱵᱤᱨ ᱵᱟᱝ ᱛᱟᱦᱮᱱᱟ ᱥᱮ ᱫᱟᱨᱮ ᱱᱟᱹᱲᱤ ᱠᱚ ᱵᱟᱝ ᱛᱟᱦᱮᱱᱟ ᱛᱚᱵᱮ ᱟᱵᱚ ᱱᱚᱣᱟ ᱚᱠᱥᱤᱡᱮᱱ ᱦᱟᱛᱟᱣ ᱟᱨᱠᱤ ᱵᱚᱱ ᱦᱟᱨᱠᱮᱛᱚᱜᱼᱟ ᱡᱟᱦᱟᱸ ᱵᱮᱱ ᱧᱮᱞᱟ ᱡᱟᱦᱟᱸ ᱛᱮᱵᱚᱱ ᱪᱟᱞᱟᱜᱼᱟ ᱱᱮᱛᱟᱨ ᱟᱨᱠᱤ ᱵᱚᱛᱚᱞ ᱛᱮ ᱫᱟᱜᱽ ᱵᱚᱱ ᱤᱫᱤ ᱛᱟᱨᱟᱭᱟ ᱡᱩᱫᱤ ᱱᱚᱣᱟ ᱫᱟᱨᱮ ᱠᱚᱵᱚᱱ ᱢᱟᱜᱽ ᱩᱡᱟᱹᱲᱟ ᱥᱮ ᱵᱤᱨ ᱠᱚᱵᱚᱱ ᱢᱟᱜᱽ ᱫᱷᱚᱝᱥᱚᱭᱟ ᱛᱚᱵᱮ ᱡᱟᱦᱟᱸ ᱫᱟᱜᱽ ᱵᱚᱛᱚᱞ ᱛᱮᱠᱚ ᱤᱫᱤᱭᱟ ᱡᱟᱦᱟᱸ ᱥᱮᱫ ᱫᱟᱬᱟᱱ ᱪᱟᱞᱟᱜ ᱥᱮ ᱡᱟᱦᱟᱸ ᱪᱟᱞᱟᱜ ᱥᱚᱢᱚᱭ ᱚᱱᱠᱟ ᱜᱮ ᱦᱟᱸᱜ ᱯᱟᱞᱮᱜ ᱱᱚᱣᱟ ᱚᱠᱥᱤᱡᱮᱱ ᱦᱚᱸ ᱟᱵᱚ ᱜᱮᱢᱮᱨ ᱵᱟᱲᱟᱭ ᱦᱩᱭᱩᱜ ᱛᱟᱵᱚᱱᱟ᱾ ᱛᱚ ᱟᱹᱵᱤᱱ ᱪᱮᱫ ᱵᱤᱱ ᱞᱟᱹᱭᱟ ᱜᱚᱝᱠᱮ ᱱᱚᱣᱟ ᱵᱟᱵᱚᱫ ᱛᱮ
ᱟᱹᱞᱤᱧ ᱫᱚ ᱱᱚᱣᱟ ᱜᱮᱞᱤᱧ ᱞᱟᱹᱭᱟ ᱡᱮ ᱞᱟᱦᱟᱛᱮ ᱡᱟᱦᱟᱸ ᱛᱤᱱᱟᱹᱜ ᱜᱟᱱ ᱜᱮ ᱡᱟᱦᱟ ᱛᱤᱱ ᱩᱰᱩᱝ ᱜᱮ ᱛᱟᱸᱦᱟ ᱠᱟᱱᱟ ᱵᱤᱨ ᱥᱮ ᱢᱮᱱᱟᱜ ᱜᱮᱭᱟ ᱚᱱᱟ ᱠᱚᱫᱚ ᱟᱫᱚ ᱟᱞᱚᱵᱚᱱ ᱢᱟᱜᱽ ᱢᱟ ᱵᱤᱨ ᱠᱚᱨᱮᱱᱟᱜ ᱡᱟᱸᱦᱟ ᱫᱟᱨᱮ ᱠᱚ ᱢᱮᱱᱟᱜᱼᱟ ᱚᱱᱟ ᱫᱟᱨᱮ ᱠᱚ ᱟᱵᱚ ᱵᱚ ᱟᱨᱡᱟᱣ ᱫᱚᱦᱚᱭ ᱢᱟ ᱡᱟᱛᱮ ᱦᱟᱯᱮᱱ ᱫᱤᱱ ᱨᱮᱱ ᱟᱵᱚᱨᱮᱱ ᱡᱟᱸᱦᱟᱸᱭ ᱯᱤᱲᱦᱤ ᱠᱚᱠᱚ ᱦᱤᱡᱩᱜ ᱠᱟᱱ ᱩᱱᱠᱩ ᱠᱚ ᱧᱮᱞ ᱧᱟᱢ ᱢᱟ ᱦᱳᱭ ᱟᱨ
ᱦᱩᱸ
ᱱᱚᱣᱟ ᱪᱟᱥ ᱟᱵᱟᱫ ᱞᱟᱹᱜᱤᱫ ᱟᱵᱚ ᱢᱟᱹᱱᱢᱤ ᱵᱚ ᱫᱷᱮᱨᱚᱜ ᱠᱟᱱᱟ ᱴᱷᱤᱠ ᱜᱮᱭᱟ ᱢᱮᱱᱠᱷᱟᱱ ᱮᱭ ᱫᱚ ᱵᱟᱝ ᱡᱮ ᱵᱤᱨᱵᱩᱨᱩ ᱢᱟᱜ ᱠᱟᱛᱮᱜ ᱤᱧ ᱚᱸᱰᱮ ᱪᱟᱥ ᱟᱵᱟᱫ ᱤᱧ ᱥᱮ ᱟᱨᱚ ᱚᱲᱟᱜ ᱫᱩᱣᱟᱹᱨ ᱠᱚᱧ ᱵᱮᱱᱟᱭᱟ ᱱᱚᱣᱟ ᱠᱚ ᱠᱟᱹᱴᱤᱡ ᱵᱚ ᱴᱮᱠᱟᱣ ᱫᱟᱨᱟᱢ ᱢᱟ ᱟᱵᱩᱱᱟᱜ ᱜᱮ ᱦᱟᱯᱮᱱ ᱫᱤᱱ ᱨᱮᱭᱟᱜ ᱥᱚᱢᱚᱭ ᱦᱩᱸ ᱦᱟᱯᱮᱱ ᱫᱤᱱ ᱠᱚᱨᱮ ᱡᱟᱦᱟᱸᱭ ᱠᱚ ᱦᱤᱡᱩᱜ ᱠᱟᱱᱟ ᱩᱱᱠᱩ ᱠᱚᱣᱟᱜ ᱠᱟᱹᱢᱤᱨᱮ ᱞᱟᱜᱟᱜᱼᱟ ᱡᱮ ᱱᱚᱝᱠᱟ ᱡᱟᱦᱟᱸ ᱫᱟᱜ ᱠᱚᱵᱚ ᱤᱫᱤᱭᱮᱫ ᱫᱟ ᱵᱳᱛᱳᱚᱞ ᱛᱮ ᱠᱤᱝᱵᱟ ᱟᱨᱚ ᱟᱭᱢᱟ ᱠᱤᱪᱷᱩ ᱡᱤᱱᱤᱥ ᱛᱮᱵᱚ ᱤᱫᱤᱭᱮᱫ ᱫᱚ ᱫᱟᱜ ᱠᱚ ᱚᱱᱠᱟ ᱫᱚ ᱤᱫᱤ ᱵᱟᱝ ᱞᱟᱜᱟᱣ ᱵᱚᱱᱟ ᱮᱸᱰᱮ ᱠᱷᱟᱱ ᱵᱤᱨ-ᱵᱩᱨᱩ ᱠᱚ ᱛᱟᱦᱟᱸ ᱞᱮᱱᱠᱷᱟᱱ ᱫᱟᱨᱮ ᱱᱟᱹᱲᱤ ᱡᱟᱹᱥᱛᱤ ᱧᱚᱜ ᱛᱟᱦᱟᱸᱞᱱᱠᱷᱟᱱ ᱢᱚᱡᱽ ᱜᱮᱵᱚᱱ ᱛᱟᱦᱟᱱᱟ ᱟᱨᱠᱤ
ᱦᱩᱸ ᱟᱹᱰᱤ ᱥᱟᱹᱨᱤ ᱠᱟᱛᱷ ᱛᱷᱟ ᱵᱮᱱ ᱞᱟᱹᱭ ᱠᱟᱜᱼᱟ ᱜᱚᱢᱠᱮ ᱟᱹᱰᱤ ᱱᱟᱯᱟᱭ ᱞᱤᱧ ᱵᱩᱡᱷᱟᱹᱣ ᱠᱮᱜᱼᱟ ᱟᱵᱮᱱᱟᱜ ᱠᱟᱛᱷᱟ ᱠᱚ ᱟᱸᱡᱚᱢ ᱛᱮ ᱚᱱᱟ ᱤᱛᱮ ᱟᱹᱰᱤ ᱥᱟᱨᱦᱟᱣ ᱜᱚᱝᱠᱮ ᱥᱟᱹᱨᱤᱜᱤ ᱵᱤᱨ ᱨᱟᱠᱷᱟ ᱫᱚᱦᱚ ᱫᱚ ᱟᱵᱚᱣᱟᱜ ᱟᱺᱜᱤᱵᱷᱟᱨ ᱠᱟᱱᱟ ᱡᱩᱫᱤ
ᱡᱩᱫᱤ
ᱟᱵᱚ ᱡᱟᱦᱟᱸ ᱛᱤᱱᱟᱹᱜ ᱞᱟᱹᱠᱛᱤ ᱭᱟᱵᱚᱱᱟ ᱫᱟᱨᱮ ᱢᱟᱜ ᱤᱱᱟᱹᱜ ᱜᱮᱵᱚᱱ ᱢᱟᱜᱟ ᱟᱹᱛᱷᱟᱹᱲᱤ ᱡᱟᱛᱮ ᱵᱟᱝᱵᱚᱱ ᱢᱟᱜᱟ ᱱᱮᱛᱟᱨ ᱫᱚ ᱚᱲᱟᱜ ᱫᱩᱣᱟᱹᱨ ᱠᱚᱨᱮᱜ ᱠᱟᱯᱟᱴ ᱠᱚᱵᱚᱱ ᱞᱟᱜᱟᱣᱮᱫ ᱛᱮ ᱠᱟᱰ ᱵᱚᱱ ᱫᱚᱨᱠᱟᱨᱚᱜ ᱠᱟᱱᱟ ᱛᱚ ᱢᱤᱫ ᱢᱤᱫᱴᱟᱝ ᱫᱟᱨᱮ ᱵᱚᱱ ᱢᱟᱜ ᱞᱮᱠᱷᱟᱡ ᱡᱟᱛᱮ ᱯᱮᱭᱟ ᱫᱟᱨᱮ ᱵᱚᱱ ᱨᱚᱦᱚᱭ ᱢᱟ ᱦᱚᱜᱼᱚ ᱱᱤᱭᱟᱹ ᱠᱩᱵᱩᱱ ᱠᱚᱨᱟᱣ ᱞᱮᱠᱷᱟᱡ ᱜᱚᱢᱠᱮ ᱟᱹᱰᱤᱜᱤ ᱱᱟᱯᱟᱭ ᱠᱚᱜᱼᱟ ᱟᱹᱞᱤᱧ ᱞᱤᱧ ᱢᱮᱱᱟ
ᱦᱚ ᱱᱚᱣᱟ ᱢᱟ ᱟᱹᱰᱤ ᱱᱟᱯᱟᱭ ᱠᱟᱛᱷᱟ ᱵᱤᱱ ᱞᱟᱹᱭ ᱠᱮᱜᱼᱟ ᱛᱚ ᱜᱚᱢᱠᱮ ᱟᱹᱵᱤᱱ
ᱪᱤᱜ ᱞᱮᱠᱟ ᱠᱟᱛᱮᱜ ᱵᱤᱨ ᱠᱷᱚᱱᱟᱜ ᱫᱚ ᱟᱨᱡᱟᱣᱮᱫ ᱛᱮᱟᱹᱵᱤᱱ ᱴᱟᱠᱟ ᱯᱩᱭᱥᱟᱹ ᱢᱟᱱ ᱠᱟᱹᱣᱰᱤ ᱠᱚ ᱚᱱᱟ ᱠᱟᱹᱴᱤᱡ ᱞᱟᱹᱭ ᱞᱮᱠᱷᱟᱱ ᱱᱟᱯᱟᱭ ᱠᱚᱜᱼᱟ
ᱜᱚᱝᱠᱮ ᱟᱹᱰᱤ ᱱᱟᱯᱟᱭ ᱠᱩᱠᱞᱤ ᱵᱤᱱ ᱫᱚᱦᱚ ᱠᱟᱜᱼᱟ ᱜᱚᱝᱠᱮ ᱡᱩᱫᱤ ᱵᱤᱱ ᱞᱟᱹᱭᱟ ᱵᱤᱨ ᱠᱷᱚᱱᱟᱜ ᱴᱟᱠᱟ ᱯᱚᱭᱥᱟ ᱟᱨᱡᱟᱣ ᱛᱚ ᱵᱤᱨ ᱠᱷᱚᱱᱟᱜ ᱴᱟᱠᱟ ᱯᱚᱭᱥᱟ ᱟᱨᱡᱟᱣ ᱫᱚ ᱟᱹᱰᱤ ᱟᱭᱢᱟ ᱵᱤᱱ ᱟᱨᱡᱟᱣ ᱫᱟᱲᱮ ᱠᱮᱭᱟ ᱡᱩᱫᱤ ᱵᱤᱱ ᱟᱨᱡᱟᱣ ᱠᱮᱭᱟ ᱛᱚᱵᱮ ᱱᱚᱣᱟ ᱫᱟᱹᱛᱟᱹᱱᱤ ᱥᱟᱦᱟᱱ ᱥᱟᱠᱟᱢ ᱥᱮ ᱱᱚᱣᱟ ᱥᱟᱠᱟᱢ ᱠᱚ ᱟᱹᱜᱩ ᱠᱟᱛᱮᱜ ᱯᱟᱛᱲᱟ ᱵᱮᱱᱟᱣ ᱠᱟᱛᱮ ᱡᱮ ᱵᱟᱡᱟᱨ ᱜᱷᱟᱴ ᱠᱚᱨᱮ ᱟᱹᱠᱷᱨᱤᱧ ᱞᱮᱠᱟᱱ ᱟᱨᱠᱤ ᱴᱟᱠᱟ ᱯᱚᱭᱥᱟ ᱟᱨᱡᱟᱣ ᱜᱟᱱᱚᱜᱼᱟ ᱛᱚ ᱟᱨᱦᱚᱸ ᱡᱟᱹᱯᱩᱫ ᱫᱤᱱ ᱟᱥᱟᱲ ᱥᱟᱱ ᱡᱟᱹᱯᱩᱫ ᱫᱤᱱ ᱫᱚ ᱯᱩᱴᱠᱟᱹ ᱠᱚ ᱩᱫ ᱠᱚ ᱱᱚᱜᱼᱚ ᱱᱤᱭᱟᱹ ᱠᱚ ᱦᱟᱞᱟᱝ ᱛᱩᱢᱟᱹᱞ ᱠᱟᱛᱮᱫ ᱡᱩᱫᱤ ᱵᱟᱡᱟᱨ ᱛᱮᱢ ᱤᱫᱤᱭᱟ ᱛᱚ ᱵᱷᱟᱜᱤ ᱯᱚᱭᱥᱟᱢ ᱟᱨᱡᱟᱣᱟ ᱜᱚᱝᱠᱮ
ᱦᱮᱸ ᱟᱹᱰᱤ ᱱᱟᱯᱟᱭ ᱠᱟᱛᱷᱟ ᱵᱮᱤᱱ ᱞᱟᱹᱭ ᱠᱮᱫᱟ ᱟᱹᱰᱤ ᱫᱟᱢᱟᱱ ᱠᱟᱛᱷᱟ ᱟᱸ ᱛᱚᱵᱮ
ᱟᱹᱵᱤᱱ ᱥᱮᱫ ᱛᱟᱦᱚᱞᱮ ᱱᱤᱛ ᱫᱚ ᱪᱮᱫ ᱞᱮᱠᱟ ᱚᱱᱟ ᱵᱤᱨᱵᱩᱨᱩ ᱠᱚ ᱪᱮᱫ ᱞᱮᱠᱟ ᱢᱮᱱᱟᱜᱼᱟ ᱚᱱᱮ ᱦᱟᱹᱨᱭᱟᱹᱲ ᱜᱮ ᱥᱮ ᱮᱠᱷᱚᱱ ᱫᱟᱨᱮ ᱥᱟᱠᱟᱢ ᱠᱚ ᱧᱩᱨᱩᱜ ᱠᱟᱱ
ᱜᱚᱝᱠᱮ ᱱᱤᱛᱚᱜ ᱫᱚ ᱦᱟᱸᱜ ᱚᱱᱠᱟ ᱫᱟᱨᱮ ᱥᱟᱠᱟᱢ ᱫᱚ ᱫᱟᱜ ᱤᱫᱤᱭᱮᱫ ᱠᱟᱱ ᱛᱟᱦᱮᱸᱜ ᱱᱤᱛᱚᱜ ᱫᱚ ᱦᱟᱹᱨᱭᱟᱹᱲ ᱜᱮ ᱢᱮᱱᱟᱜᱼᱟ ᱛᱚ ᱜᱚᱢᱠᱮ ᱡᱟᱦᱟᱸ ᱚᱠᱛᱚ ᱞᱟᱝ ᱧᱟᱢ ᱞᱮᱜᱼᱟ ᱚᱱᱟ ᱫᱚ ᱦᱟᱸᱜ ᱢᱩᱪᱟᱹᱫᱚᱜ ᱥᱮᱫ ᱪᱟᱞᱟᱣᱮᱱᱟ ᱟᱨᱠᱤ ᱛᱳ ᱟᱹᱵᱤᱱ ᱥᱟᱛᱮᱜ ᱜᱟᱞᱚᱪ ᱠᱟᱛᱮᱫ ᱟᱹᱰᱤ ᱨᱟᱹᱥᱠᱟᱹ ᱞᱤᱧ ᱵᱩᱡᱷᱟᱹᱣ ᱠᱮᱜᱼᱟ ᱜᱚᱢᱠᱮ ᱛᱚ ᱜᱚᱢᱠᱮ ᱱᱟᱯᱟᱭ ᱛᱮ ᱛᱟᱦᱮᱱ ᱵᱤᱱ
ᱦᱚᱭ ᱟᱹᱵᱤᱱ ᱦᱚᱸ ᱱᱟᱯᱟᱭᱛᱮ ᱛᱟᱦᱮᱱ ᱵᱤᱱ